ᱠᱮ ᱦᱮᱞᱳ ᱜᱚᱝᱠᱮ ᱾ ᱟᱸᱡᱚᱢᱚᱜ ᱠᱟ
ᱦᱮᱞᱳ ᱾
ᱦᱮᱞᱳ ᱦᱮᱸ ᱟᱸᱡᱚ ᱢᱚᱱ ᱠᱟᱱᱟ ᱟᱹᱞᱤᱧᱟᱜ ᱟᱹᱞᱤᱧᱟᱜ ᱨᱚᱲ ᱦᱮᱸ ᱟᱹᱞᱤᱧᱟᱜ ᱨᱚᱲ ᱟᱸᱡᱚᱢᱚᱜ ᱠᱟᱱᱟ ᱥᱮ ᱵᱟ?
ᱦᱮᱸ ᱦᱮᱸ ᱟᱡᱚᱢᱚᱜ ᱦᱮᱸ ᱟᱡᱚᱢᱚᱜ-ᱟ ᱾
ᱦᱮᱸ ᱜᱚᱝᱠᱮ ᱾ ᱦᱮ ᱟᱹᱞᱤᱧᱟᱜ ᱨᱚᱲ
ᱦᱩᱸ ᱾
ᱦᱮᱸ ᱜᱚᱝᱠᱮ ᱾ ᱱᱟᱯᱟᱭ ᱚᱠᱟ ᱥᱟᱹᱜᱩᱱ ᱥᱮᱛᱟᱜ ᱥᱟᱹᱜᱩᱱ ᱥᱮᱛᱟᱜ ᱜᱚᱝᱠᱮ ᱾ ᱵᱟᱲᱟ ᱜᱮᱭᱟ ᱯᱮ ᱡᱷᱚᱛᱚ? ᱦᱮᱸ ᱜᱚᱝᱠᱮ ᱾ ᱟᱞᱤᱧᱟᱜ ᱨᱚᱲ ᱨᱚᱲ ᱵᱟᱝᱵᱮᱱ ᱟᱸᱡᱚᱢᱮᱜ ᱨᱚᱲ?
ᱟᱸᱡᱚᱢᱚᱜ ᱠᱟᱱᱟ ᱟᱸᱡᱚᱢᱚᱜ ᱠᱟᱱᱟ ᱾
ᱟᱪᱪᱷᱟ ᱟᱪᱪᱷᱟ ᱾ ᱞᱟᱹᱭ ᱮᱫᱟᱞᱤᱧ ᱦᱮᱸ ᱥᱟᱹᱜᱩᱱ ᱥᱮᱛᱟᱜ ᱜᱮ ᱾ ᱟᱫᱚ ᱮᱫᱟ ᱜᱚᱝᱠᱮ ᱟᱪᱠᱟ ᱫᱚ ᱪᱮᱫ ᱵᱮᱯᱟᱨ ᱾
ᱯᱟᱨ ᱫᱚ ᱜᱚᱝᱠᱮ ᱵᱮᱯᱟᱨ ᱥᱮᱯᱟᱨ ᱫᱚ ᱪᱮᱫ ᱞᱤᱧ ᱞᱟᱹᱭᱟ, ᱟᱫᱚ ᱫᱟᱜ ᱫᱚ ᱫᱟᱜ ᱫᱚ ᱫᱟᱜ ᱡᱟᱹᱯᱩᱫ ᱫᱤᱱ ᱠᱟᱱᱟ ᱾ ᱫᱟᱜ ᱫᱟᱜ
ᱟᱪᱪᱷᱟ ᱟᱪᱪᱷᱟ ᱟᱪᱪᱷᱟ ᱟᱪᱪᱷᱟ, ᱛᱟᱦᱚᱞᱮ ᱚᱱᱟ ᱠᱟᱨᱚᱱ ᱛᱮ ᱟᱹᱵᱤᱱ ᱫᱚ ᱵᱟᱹᱵᱤᱱ ᱠᱚᱞ ᱮᱫᱟ ᱾
ᱦᱳᱭ ᱜᱚᱝᱠᱮ ᱱᱮᱛᱟᱨ ᱫᱚ ᱠᱟᱢᱤ ᱥᱤᱡᱤᱱ ᱛᱚ ᱱᱮᱛᱟᱨ ᱫᱚ ᱠᱟᱢᱤ ᱛᱮ ᱵᱮᱥᱛᱚ ᱜᱮ ᱦᱟᱜ ᱟᱫᱚ ᱵᱟᱝ ᱠᱟᱢᱤ ᱦᱩᱭᱩᱜ-ᱟ ᱾
ᱟᱪᱪᱷᱟ ᱟᱪᱪᱷᱟ ᱟᱪᱪᱷᱟ ᱾ ᱟᱹᱞᱤᱧ ᱫᱚᱞᱤᱧ ᱪᱤᱱᱛᱟᱹ ᱵᱟᱲᱟᱭᱮᱫᱟ ᱞᱟᱹᱭ ᱮᱫᱟᱞᱤᱧ ᱮ ᱪᱮᱫ ᱵᱮᱯᱟᱨ ᱜᱟᱛᱮ ᱫᱚ ᱵᱟᱭ ᱠᱚᱞ ᱮᱫᱟ ᱾ ᱟᱫᱚ ᱠᱷᱟᱱ ᱟᱹᱞᱤᱧ ᱦᱚᱸ ᱥᱮᱫ ᱦᱚᱸ ᱠᱷᱟᱱ ᱯᱳᱭᱞᱳ ᱵᱚᱨᱚᱵᱚᱜ ᱠᱟᱱ ᱛᱟᱦᱮᱭᱟ ᱾ ᱟᱫᱚ ᱚᱱᱟᱜᱮ ᱱᱮᱶᱛᱟ ᱞᱤᱧ ᱯᱷᱳᱱ ᱟᱠᱟᱫ ᱛᱟᱦᱮᱜ-ᱟ ᱠᱟᱹᱡ ᱟᱠᱷᱟᱱ,
ᱚ ᱟᱪᱪᱷᱟ ᱟᱪᱪᱷᱟ ᱾ ᱱᱟᱯᱟᱭ
ᱟᱫᱚ ᱚᱱᱟ ᱜᱮᱞᱤᱧ ᱢᱮᱱᱮᱫ ᱛᱟᱦᱮᱸᱫ ᱡᱮ ᱟᱠᱷᱟᱱ ᱟᱸ ᱟᱞᱮ ᱥᱩᱨ ᱨᱮᱜᱮ ᱢᱤᱫᱴᱮᱱ ᱵᱷᱟᱵᱽᱱᱤ ᱵᱩᱨᱩ ᱢᱮᱱᱟᱜ ᱟᱠᱟᱫᱟ ᱴᱷᱤᱠ ᱟᱪᱷᱮ᱾ ᱟᱫᱚ ᱚᱱᱟ ᱵᱷᱟᱵᱱᱤ ᱵᱩᱨᱩ ᱨᱮ ᱮᱜ ᱠᱷᱟᱱᱰᱩ ᱦᱩᱭᱩᱜ-ᱟ ᱟᱨ ᱚᱸᱰᱮ ᱠᱷᱟᱱ ᱯᱟᱛᱟ ᱦᱩᱭᱩᱜ-ᱟ᱾ ᱛᱚ ᱚᱱᱟᱜᱮ ᱟᱫᱚ ᱱᱮᱣᱛᱟ ᱞᱤᱧ ᱠᱚᱞ ᱞᱮᱫᱟ ᱡᱮ ᱛᱟᱦᱚᱞᱮ ᱟᱵᱤᱱ ᱚᱲᱟᱜ ᱜᱚᱝᱠᱮ ᱟᱛᱮᱵᱤᱱ ᱦᱤᱡᱩᱜ ᱠᱟᱱᱟ ᱛᱚ?
ᱦᱳᱭ ᱦᱳᱭ ᱜᱚᱝᱠᱮ ᱪᱟᱞᱟᱜ ᱦᱩᱭᱩᱜ-ᱟ ᱱᱤᱭᱟᱹ ᱵᱟᱨ ᱫᱚ᱾
ᱦᱩᱸ ᱜᱚᱝᱠᱮ ᱟᱪᱪᱷᱟ ᱟᱪᱪᱷᱟ ᱟᱪᱪᱷᱟ, ᱟ ᱛᱟᱦᱚᱞᱮ ᱟᱹᱵᱤᱱ ᱛᱚ ᱠᱷᱟᱱ ᱱᱚᱣᱟ ᱜᱮ ᱯᱩᱭᱞᱩ ᱧᱮᱞ ᱛᱟᱵᱤᱱ᱾
ᱦᱳᱭ ᱜᱚᱝᱠᱮ,
ᱟᱪᱪᱷᱟ ᱟᱹᱞᱭ ᱫᱟᱹᱞᱤᱧ ᱥᱩᱥᱩᱱᱤᱭᱟᱹ ᱵᱩᱨᱩ ᱵᱤᱱ ᱟᱸᱡᱚᱢ ᱟᱠᱟᱫᱟ ᱥᱩᱥᱩᱱᱤᱭᱟᱹ ᱵᱩᱨᱩ?
ᱥᱩᱥᱩᱱᱤᱭᱟᱹ ᱵᱩᱨᱩ᱾
ᱦᱮᱸ,
ᱜᱚᱝᱠᱮ ᱚᱱᱟ ᱫᱚ ᱟᱸᱡᱚᱢ ᱫᱚ ᱟᱸᱡᱚᱢ ᱦᱩᱭ ᱠᱟᱱᱟ ᱠᱤᱱᱛᱩ ᱵᱟᱝ ᱧᱮᱞ ᱦᱩᱭ ᱠᱟᱱᱟ ᱦᱮᱸᱥᱮ᱾
ᱟᱪᱪᱷᱟ ᱟᱪᱪᱷᱟ ᱟᱪᱪᱷᱟ ᱚᱱᱠᱟᱱ ᱡᱟᱞᱟ ᱵᱟᱝ,
ᱟᱨ ᱜᱚᱝᱠᱮ ᱟᱞᱚ ᱵᱤᱱ ᱞᱟᱹᱭᱟ ᱱᱚᱝᱠᱟ ᱱᱮᱛᱟᱨ ᱫᱤᱱ ᱨᱮ ᱫᱟᱬᱟ ᱵᱟᱲᱟ ᱦᱚᱸ ᱞᱟᱹᱠ ᱛᱤ ᱠᱟᱱᱟ ᱟᱫᱚ ᱚᱠᱛᱚ ᱜᱮ ᱵᱟᱝ ᱧᱟᱢᱚᱜ-ᱟ ᱦᱮᱸ ᱵᱟᱝ ᱦᱮ,
ᱦᱳᱭ,
ᱟᱪᱪᱷᱟ ᱟᱹᱵᱤᱱ ᱥᱮᱫ ᱠᱷᱚᱱ ᱫᱚ ᱦᱟᱡᱟᱨ ᱫᱩᱣᱟᱹᱨ ᱡᱟᱦᱟᱸ ᱠᱚ ᱢᱮᱛᱟᱜ ᱢᱩᱨᱥᱤᱫᱟᱵᱟᱫᱽ ᱨᱮ ᱡᱟᱦᱟᱸ ᱢᱮᱱᱟᱜ-ᱟ ᱦᱟᱡᱟᱨ ᱫᱩᱣᱟᱨ᱾ ᱚᱱᱟ ᱫᱚ ᱡᱟᱱᱤᱡ ᱠᱷᱟᱱ ᱥᱩᱨ ᱧᱚᱜ ᱜᱮᱭᱟ ᱛᱚ ᱟᱥᱟ ᱠᱚᱨᱮ ᱟᱹᱵᱤᱱ ᱥᱮᱫ ᱠᱷᱚᱱ ᱫᱚ᱾
ᱵᱟᱝ ᱥᱩᱨᱟ ᱜᱚᱝᱠᱮ ᱟᱹᱰᱤ ᱥᱟᱹᱜᱤᱧ ᱜᱮᱭᱟ ᱾
ᱚ ᱥᱟᱺᱜᱤᱧ ᱧᱚᱜ ᱜᱮᱭᱟ ᱾
ᱟᱪᱪᱷᱟ ᱟᱪᱪᱷᱟ ᱜᱚᱝᱠᱮ ᱛᱟᱦᱚᱞᱮ ᱟᱹᱰᱤ ᱫᱤᱱ ᱯᱚᱨ ᱦᱚᱸᱜ-ᱚᱭ ᱛᱚᱲᱟᱝ ᱨᱚᱯᱚᱲ ᱦᱩᱭ ᱮᱱᱟ ᱟᱫᱚ ᱠᱷᱟᱱ ᱟᱹᱞᱤᱧ ᱦᱚᱸ ᱫᱤᱥᱟᱹ ᱫᱤᱥᱟᱹ ᱟᱞᱤᱧ ᱫᱤᱥᱟᱹ ᱧᱟᱢ ᱠᱮᱫ ᱵᱤᱱᱟ ᱦᱮᱸ ᱾ ᱟᱨ ᱡᱟᱭᱦᱳᱠ ᱟᱹᱰᱤ ᱫᱤᱱ ᱨᱚᱯᱚᱲ ᱵᱟᱝ ᱠᱷᱟᱹᱛᱤᱨ ᱛᱮ ᱟᱵᱚ ᱠᱚ ᱚᱲᱟᱜ ᱫᱚ ᱟᱹᱰᱤ ᱥᱟᱺᱜᱤᱧᱚᱜ ᱠᱟᱱ ᱞᱮᱠᱟ ᱟᱹᱭᱠᱟᱹᱜ ᱠᱟᱱ ᱫᱚ ᱾ ᱦᱮᱸ ᱜᱚᱝᱠᱮ ᱟᱡᱚᱢᱚᱜ ᱠᱟᱱᱟ?
ᱜᱚᱝᱠᱮ ᱟᱸᱡᱚᱢᱚᱜ ᱠᱟᱱᱟ ᱾
ᱦᱮᱸ ᱞᱟᱹᱭ ᱫᱟᱞᱤᱧ ᱛᱟᱦᱚᱞᱮ ᱱᱤᱛᱚᱜ ᱫᱚ ᱪᱟᱥ
ᱜᱚᱢᱠᱮ ᱱᱤᱛᱚᱜ ᱫᱚ ᱪᱟᱥᱵᱟᱥ ᱫᱚ ᱪᱟᱞᱟᱜ ᱠᱟᱱᱟ ᱵᱚᱞᱛᱮ ᱫᱚ ᱟᱞᱮ ᱥᱮᱫ ᱫᱚ ᱜᱚᱝᱠᱮ ᱱᱮᱥ ᱡᱟᱭ ᱫᱟᱜ ᱠᱟᱫᱟ ᱵᱚᱱᱱᱟ ᱞᱮᱠᱟᱣ ᱟᱠᱟᱜ-ᱟ ᱠᱤᱪᱷᱩᱴᱟ ᱾ ᱟᱫᱚ ᱠᱷᱮᱛ ᱤᱭᱟᱹ ᱠᱷᱮᱛ ᱦᱟᱥᱟ ᱠᱚ ᱯᱩᱨᱟᱹ ᱰᱩᱵᱟᱹᱣ ᱟᱠᱟᱱᱟ ᱾ ᱰᱩᱵᱟᱹᱣ ᱟᱠᱟᱱ ᱠᱷᱟᱹᱛᱤᱨ ᱛᱮ ᱜᱟᱹᱪᱷᱤ ᱠᱚᱦᱚᱸ ᱚᱱᱠᱟ ᱥᱮᱨᱚᱠᱚᱢ ᱵᱟᱝ ᱤᱭᱟᱹᱠᱟᱱᱟ ᱾ ᱟᱨ ᱥᱮ ᱵᱟᱸᱥ ᱠᱷᱮᱛ ᱦᱚᱸ ᱥᱮᱨᱚᱠᱚᱢ ᱵᱟ ᱥᱤ ᱦᱩᱭ ᱟᱠᱟᱱᱛᱮ ᱟᱹᱣᱨᱤ ᱮᱦᱚᱵᱚᱜ-ᱟ ᱟᱹᱣᱨᱤ ᱮᱛᱚᱦᱚᱵᱚᱜ ᱦᱩᱭᱩᱜ-ᱟ ᱾
ᱦᱩᱲᱩ ᱨᱚᱦᱚᱭ ᱫᱚ ᱾
ᱟᱪᱪᱷᱟ ᱟᱪᱪᱷᱟ ᱟᱪᱪᱷᱟ ᱾ ᱟ ᱜᱚᱝᱠᱮ ᱥᱟᱹᱨᱤ ᱮᱠᱫᱚᱢ ᱴᱷᱤᱠ ᱵᱤᱱ ᱞᱟᱹᱭ ᱟᱠᱟᱫᱟ ᱱᱤᱛᱚᱜ ᱮᱢᱚᱱ ᱢᱤᱫᱴᱮᱱ ᱫᱤᱱ ᱥᱮᱴᱮᱨᱚᱜ ᱠᱟᱱᱟ ᱦᱚᱸ-ᱚᱭ ᱛᱚᱨᱟᱝ ᱟ ᱜᱚᱝᱠᱮ ᱫᱟᱜ ᱦᱮᱸ ᱫᱟᱜ ᱡᱟᱹᱯᱩᱫ ᱫᱚ ᱦᱩᱭᱩᱜ ᱠᱟᱱ ᱜᱮᱭᱟ ᱟᱫᱚ ᱟᱪᱷᱟ ᱟᱵᱤᱱ ᱥᱮᱫ ᱫᱚ ᱚᱠᱟ ᱞᱮᱠᱟ ᱵᱤᱱ ᱞᱟᱹᱭ ᱠᱮᱫᱟᱭ ᱡᱮ ᱚᱱᱛᱮ ᱫᱟᱜ ᱟᱨᱟᱢ ᱵᱷᱟᱹᱜᱤ ᱟᱨᱟᱢᱵᱚ ᱠᱟᱫᱟᱭ?
ᱩᱸ᱾
ᱟᱪᱷᱟ ᱟᱪᱷᱟ ᱟᱪᱷᱟ ᱾ ᱟᱨ ᱟᱞᱚᱵᱤᱱ ᱞᱟᱹᱭᱟ ᱟᱞᱮᱥᱮᱫ ᱫᱚ ᱜᱚᱢᱠᱮ ᱚᱱᱠᱟ ᱫᱟᱜ ᱦᱚᱸ ᱵᱟᱭ ᱫᱟᱜ ᱮᱫᱟ ᱛᱟᱯᱚᱨᱮ ᱪᱟᱥ ᱠᱚᱦᱚᱸ ᱵᱟᱝ ᱫᱟᱜ ᱠᱟᱨᱚᱱ ᱛᱮ ᱟᱫᱚ ᱛᱚᱞᱟ ᱠᱚᱦᱚᱸ ᱮᱨ ᱵᱟᱝ ᱜᱟᱱᱚᱜ ᱠᱟᱱᱟ ᱦᱮᱸᱥᱮ᱾ ᱮᱸ ᱦᱚᱸᱜᱚᱭ ᱛᱩᱨᱟ ᱛᱮᱦᱮᱧ ᱧᱮᱞ ᱵᱤᱱ ᱛᱮᱦᱮᱧ ᱦᱚᱸᱜᱼᱚᱭ ᱡᱮ ᱟᱨ ᱵᱟᱭ ᱫᱟᱜ ᱮᱫᱟ ᱴᱷᱤᱠ ᱢᱚᱛᱚ ᱦᱮᱸ ᱥᱟᱵ ᱠᱚᱛᱮ ᱦᱚᱸᱜᱼᱚᱭ ᱡᱮ ᱦᱚᱸᱜᱼᱚᱭ ᱡᱮ ᱴᱷᱤᱠ ᱢᱚᱛᱚ ᱥᱟᱦᱮᱫ ᱢᱟᱱᱮ ᱦᱚᱸᱜᱼᱚᱭ ᱡᱮ ᱴᱷᱤᱠ ᱢᱚᱛᱚ ᱮᱸᱜ ᱥᱟᱸᱦᱮᱫ ᱢᱟᱱᱮ ᱦᱟᱛᱟᱣᱴᱮᱱ ᱯᱨᱚᱵᱞᱮᱢ ᱦᱩᱭᱩᱜ ᱠᱟᱱᱟ ᱦᱮᱸᱥᱮ ᱵᱟᱝ? ᱦᱚᱸᱜᱼᱚᱭ ᱡᱮ ᱞᱟᱭᱚᱝ ᱨᱮᱱᱟᱜ ᱢᱤᱫᱴᱟᱱ ᱟᱹᱨᱩ ᱯᱷᱮᱨᱟᱣ ᱵᱚᱫᱚᱞ ᱧᱮᱞᱚᱜ ᱠᱟᱱᱟ ᱫᱩᱥᱚᱱ ᱡᱟᱦᱟᱸ ᱫᱚ ᱾ ᱱᱚᱣᱟ ᱪᱮᱫ ᱪᱮᱫ ᱠᱟᱨᱚᱱ ᱛᱮ ᱦᱩᱭᱩᱜ ᱠᱟᱱᱟ ᱠᱟᱹᱡ ᱡᱩᱫᱤ ᱵᱮᱱ ᱞᱟᱹᱭᱟᱜ ᱠᱷᱟᱱ ᱱᱟᱯᱟᱭ ᱠᱚᱜᱼᱟ ᱜᱚᱢᱠᱮ ᱾
ᱜᱚᱝᱠᱮ ᱞᱟᱭᱚᱝ ᱨᱮᱭᱟᱜ ᱵᱚᱫᱚᱞ ᱫᱚ ᱦᱩᱭᱩᱜ ᱠᱟᱱᱟ ᱦᱚᱸᱜᱼᱚᱭ ᱡᱮᱢᱚᱱ ᱟᱭᱢᱟ ᱟᱭᱢᱟ ᱜᱚᱴᱟᱝ ᱠᱟᱨᱠᱷᱟᱱᱟ ᱢᱮᱱᱟᱜᱼᱟ ᱾ ᱫᱩᱸᱦᱟᱹ ᱠᱚ ᱤᱭᱟᱹ ᱠᱚ ᱚᱱᱟ ᱜᱟᱹᱰᱤ ᱨᱮ ᱫᱷᱩᱸᱦᱟᱹ ᱱᱤᱭᱟᱹᱨᱮ ᱫᱩᱦᱟᱹ ᱟᱭᱢᱟ ᱠᱤᱪᱷᱩ ᱮᱢᱟᱱ ᱛᱤᱨᱮ ᱮᱢᱟᱱ ᱮᱢᱟᱱ ᱛᱮ ᱮᱢᱟᱱ ᱛᱮᱱᱟᱜ ᱠᱚ ᱨᱮᱭᱟᱜ ᱫᱩᱦᱟᱹ ᱠᱚᱛᱮ, ᱞᱟᱭᱚᱱ ᱫᱚ ᱯᱟᱞᱴᱟᱜ-ᱟ ᱜᱚᱢᱠᱮ ᱾
ᱮᱠᱫᱚᱢ ᱟᱹᱰᱤ ᱡᱚᱛᱷᱟᱛ ᱵᱤᱱ ᱢᱮᱱ ᱠᱟᱫᱟ ᱜᱚᱝᱠᱮ ᱥᱟᱹᱨᱤ ᱠᱟᱛᱷᱟ ᱠᱟᱱ ᱜᱮᱭᱟ ᱜᱚᱢᱠᱮ ᱛᱟᱦᱚᱞᱮ ᱟᱯᱮ ᱫᱤᱥᱚᱢ ᱥᱮᱫ ᱠᱟᱴᱠᱚᱢ ᱫᱚᱠᱚ ᱧᱟᱢᱚᱜ ᱟᱥᱮ ᱵᱟᱝ?
ᱜᱚᱝᱠᱮ ᱟᱞᱮᱥᱮᱫ ᱠᱟᱴᱠᱚᱢ ᱦᱤᱡ ᱫᱚ ᱟᱡᱚᱢ ᱜᱮᱭᱟ ᱯᱩᱣ ᱱᱮᱛᱟᱨ ᱫᱤᱱ ᱠᱟᱡᱟᱜᱽ ᱜᱚᱢᱠᱮ ᱱᱮᱛᱟᱨ ᱫᱤᱱ ᱜᱮ ᱠᱟᱡᱟᱜᱽ ᱜᱮᱠᱚ
ᱟᱪᱷᱟ ᱟᱪᱷᱟ, ᱟᱫᱚ ᱪᱮᱫ ᱞᱤᱧ ᱢᱮᱱᱟ ᱜᱚᱝᱠᱮ ᱫᱤᱱ ᱫᱤᱱᱛᱮ ᱡᱟᱦᱟᱸ ᱠᱟᱴᱠᱚᱢ ᱠᱚᱠᱚ ᱧᱟᱢᱚᱜ ᱠᱟᱱ ᱛᱟᱦᱮᱸᱫ ᱩᱱᱠᱩ ᱦᱚᱸ ᱜᱚᱢᱠᱮ ᱟᱫᱚ ᱵᱟᱝᱠᱚ ᱧᱟᱢᱚᱜ ᱠᱟᱱᱟ ᱵᱩᱡᱷᱟᱹᱣ ᱫᱟᱵᱤᱱ ᱜᱚᱢᱠᱮ ᱾
ᱟᱹᱰᱤ ᱫᱩᱠᱷ ᱟᱰᱤ ᱫᱩᱠ ᱟᱱᱟᱜ ᱛᱚᱵᱮ ᱠᱟᱛᱷᱟ ᱠᱟᱱᱟ ᱛᱚᱵᱮ ᱟᱯᱮᱥᱮᱱ ᱫᱚ ᱵᱚᱞᱛᱮ ᱜᱮ
ᱦᱮᱸ ᱜᱚᱢᱠᱮ?
ᱱᱤᱛᱚᱜ ᱟᱹᱞᱤᱧ ᱞᱤᱧ ᱢᱮᱱᱫᱟ ᱡᱮ ᱟᱯᱮ ᱥᱮᱫ ᱫᱚ ᱛᱚᱯᱮ ᱟᱫᱚ ᱜᱚᱝᱠᱮ ᱛᱚᱵᱮ ᱱᱤᱛᱚᱜ ᱫᱚ ᱛᱚᱵᱮ ᱠᱟᱴᱠᱚᱢ ᱵᱚᱞᱛᱮ ᱜᱮᱠᱩ ᱪᱟᱵᱟᱭᱱᱟ ᱛᱚᱵᱮ ᱡᱚᱢᱟ ᱥᱮ ᱪᱮᱠᱟᱭ ᱵᱚ
ᱟᱫᱚ ᱜᱚᱝᱠᱮ ᱪᱟᱵᱟᱜ ᱠᱟᱱ ᱜᱮᱭᱟ ᱠᱚ ᱟᱫᱚ ᱱᱚᱸᱜᱼᱚᱭ ᱛᱚᱨᱟᱝ ᱧᱮᱞ ᱵᱤᱱ ᱛᱮᱦᱮᱧ ᱡᱩᱫᱤ ᱢᱤᱫᱴᱮᱱ ᱠᱷᱮᱛ ᱵᱟᱹᱫᱽ ᱨᱮ ᱟᱹᱰᱤ ᱥᱟᱨ ᱠᱚᱵᱚᱱ ᱮᱢᱟᱜ ᱠᱟᱱᱟ ᱦᱮᱸ ᱵᱟᱝ? ᱛᱟᱦᱚᱞᱮ ᱦᱚᱸᱜᱼᱱᱟ ᱠᱚᱛᱮ ᱥᱟᱨ ᱠᱩ ᱮᱢ ᱠᱟᱛᱮ ᱟᱨ ᱚᱱᱟ ᱱᱟ ᱥᱤᱭᱳᱜ ᱢᱤᱫᱴᱮᱱ ᱱᱟᱦᱮᱞ ᱱᱟᱦᱮᱞ ᱛᱮᱫᱚ ᱵᱟᱝ ᱴᱟᱨᱟᱠᱟᱨ ᱥᱤᱭᱩᱜ ᱚᱱᱟ ᱠᱚ ᱠᱷᱟᱹᱛᱤᱨ ᱛᱮ ᱩᱱᱠᱩ ᱫᱚ ᱠᱤᱱᱛᱩ ᱫᱤᱱ ᱫᱤᱱ ᱛᱮᱠᱚ ᱢᱟᱞᱚᱴ ᱤᱫᱤᱜ ᱠᱟᱱᱟ ᱡᱷᱟᱣ ᱫᱟᱵᱤᱱ ᱜᱚᱢᱠᱮ?
ᱦᱳᱭ ᱦᱳᱭ᱾
ᱟᱫᱚ ᱜᱚᱢᱠᱮ ᱞᱟᱹᱭ ᱫᱟᱞᱤᱧ ᱟᱯᱮ ᱥᱮᱫ ᱫᱚ ᱚᱱᱠᱟ ᱫᱚ ᱵᱟᱝ ᱧᱮᱞᱚᱜ ᱠᱟᱱᱟ ᱛᱚ? ᱵᱟᱝᱠᱚ ᱢᱟᱞᱚᱴᱚᱜ ᱠᱟᱱᱟ ᱛᱚ?
ᱵᱟᱝ ᱵᱟᱝ ᱜᱚᱝᱠᱮ ᱟᱞᱮ ᱥᱮᱫ ᱵᱟᱝ ᱵᱟᱝ᱾
ᱦᱩᱸ ᱟᱪᱪᱷᱟ ᱟᱪᱪᱷᱟ ᱟᱪᱪᱷᱟ᱾ ᱛᱟᱦᱚᱞᱮ ᱡᱚᱠᱷᱚᱱ ᱵᱤᱱ ᱞᱟᱹᱭ ᱠᱮᱫᱟ ᱥᱟᱹᱨᱤ ᱥᱟᱹᱨᱤᱜᱮ ᱟᱫᱚ ᱜᱚᱢᱠᱮ ᱞᱟᱹᱭ ᱫᱟᱞᱤᱧ ᱚᱱᱛᱮ ᱫᱚ ᱟᱯᱮ ᱥᱮᱫ ᱫᱚ ᱚᱠᱟ ᱞᱮᱠᱟ ᱢᱟᱱᱮ ᱵᱤᱨ ᱵᱩᱨᱩ ᱫᱤᱥᱚᱢ ᱠᱟᱱᱟ ᱥᱮ ᱟᱯᱮ ᱥᱮᱫ ᱫᱚ ᱜᱚᱢᱠᱮ ᱱᱚᱝᱠᱟ ᱵᱤᱞᱟᱹᱛ ᱫᱤᱥᱚᱢ ᱠᱟᱱᱟ?
ᱟᱞᱮ ᱫᱚ ᱵᱤᱨ ᱫᱤᱥᱚᱢ ᱦᱚᱸ ᱵᱟᱝ, ᱥᱮ ᱵᱩᱨᱩ ᱫᱤᱥᱚᱢ ᱦᱚᱸ ᱵᱟᱝ, ᱥᱮ ᱫᱤᱲᱤ ᱫᱤᱥᱚᱢ ᱦᱚᱸ ᱵᱟᱝ, ᱟᱞᱮ ᱫᱚ ᱦᱳᱭᱳᱜ ᱠᱟᱱᱟ ᱟᱞᱮ ᱫᱚ ᱩᱞ ᱫᱤᱥᱟᱹᱢ᱾
ᱪᱮ ᱜᱚᱝᱠᱮ?
ᱜᱚᱝᱠᱮ ᱟᱞᱤᱧ ᱞᱤᱧ ᱢᱮᱱᱮᱫ ᱦᱚᱪᱚ ᱟᱞᱮ ᱫᱚ ᱵᱤᱨ ᱫᱤᱥᱚᱢ ᱦᱚᱸ ᱵᱟᱝ ᱜᱚᱝᱠᱮ ᱥᱮ ᱫᱷᱤᱨᱤ ᱫᱤᱥᱟᱹᱢ ᱦᱚᱸ ᱵᱟᱝ ᱥᱮ ᱵᱩᱨᱩ ᱫᱤᱥᱟᱹᱢ ᱦᱚᱸ ᱵᱟᱝ ᱟᱞᱮ ᱫᱚ ᱜᱚᱝᱠᱮ ᱟᱞᱮ ᱫᱚᱞᱮ ᱦᱳᱭᱳᱜ ᱠᱟᱱᱟ ᱩᱞ ᱫᱤᱥᱟᱹᱢ
ᱟᱪᱪᱷᱟ ᱟᱪᱪᱷᱟ ᱟᱪᱩᱞᱤᱭᱟᱢ ᱮᱢ ᱟᱪᱪᱷᱟ ᱚ ᱵᱟᱦ ᱟᱹᱰᱤ ᱢᱚᱡᱽ ᱜᱚᱢᱠᱮ ᱟᱫᱚ ᱟᱯᱮ ᱫᱤᱥᱚᱢ ᱫᱚ ᱦᱚᱭᱛᱳ ᱵᱟᱝ ᱜᱮᱞᱮ ᱪᱟᱞᱟᱣ ᱠᱟᱱᱟ ᱦᱮᱸ
ᱜᱟᱝᱠᱮ ᱟᱞᱤᱧ ᱞᱤᱧ ᱟᱞᱮ ᱞᱮ ᱠᱷᱚᱡᱚᱜ-ᱟ ᱡᱮ ᱟᱯᱮ ᱱᱮᱣᱛᱟ ᱥᱮ ᱱᱮᱣᱛᱟ ᱛᱟᱦᱮᱭ ᱱᱟ᱾ ᱱᱚᱜ ᱚᱭ ᱡᱮ ᱦᱤᱡᱩᱜ ᱠᱟᱱ ᱱᱚᱜ ᱚᱭ ᱡᱮ ᱫᱮᱵᱤ ᱠᱚ ᱥᱮᱴᱮᱨᱚᱜ ᱠᱟᱱᱟ ᱫᱮᱵᱤ ᱢᱮᱞᱟ ᱨᱮ ᱦᱤᱡᱩᱜ ᱛᱟᱵᱚᱱ ᱯᱮ᱾
ᱟᱪᱪᱷᱟ ᱟᱫᱚ ᱜᱚᱝᱠᱮ ᱪᱟᱞᱟᱜ ᱟᱫᱚ ᱜᱚᱝᱠᱮ ᱚᱱᱟ ᱚᱱᱟᱜ ᱪᱮᱫ ᱢᱮᱞᱟ ᱵᱤᱱ ᱞᱟᱹᱭ ᱠᱮᱫᱟ ᱠᱟᱹᱞᱤ ᱢᱮᱞᱟ ᱥᱮ ᱜᱚᱝᱠᱮ ᱟᱨ ᱫᱷᱟᱣ ᱞᱟᱹᱭ ᱵᱤᱱ?
ᱡᱮᱴᱟ ᱱᱚᱜ ᱚᱭ ᱫᱤᱵᱤ, ᱫᱤᱵᱤ ᱯᱩᱡᱟᱹ ᱠᱚ ᱪᱮᱫ ᱠᱚ ᱦᱟᱱᱟ ᱱᱚᱣᱟ ᱢᱮᱞᱟ ᱠᱚ ᱥᱟᱢᱱᱮ ᱨᱮ ᱡᱮᱴᱟ ᱚᱴᱵᱚᱨ ᱢᱟᱥ ᱨᱮ ᱦᱩᱭᱩᱜ
ᱟᱪᱪᱷᱟ ᱟᱪᱪᱷᱟ ᱛᱚ ᱜᱚᱝᱠᱮ ᱱᱚᱣᱟ ᱱᱚᱣᱟ ᱢᱮᱞᱟ ᱨᱮᱫᱚ ᱪᱮᱫ ᱠᱚ ᱪᱮᱫ ᱠᱚ ᱟᱹᱜᱩᱭᱟ?
ᱟᱹᱜᱩ ᱵᱚᱞᱛᱮᱫᱚ ᱟᱭᱢᱟ ᱨᱚᱠᱚᱢ ᱡᱤᱱᱤᱥ ᱠᱚ ᱟᱹᱜᱩᱭᱟ
ᱠᱟᱹᱭ ᱵᱤᱱ ᱞᱟᱹᱭᱟᱜ ᱠᱷᱟᱱ ᱱᱟᱯ
ᱡᱮᱢᱚᱱ ᱡᱮᱢᱚᱱ ᱵᱚᱱ ᱞᱟᱹᱭ ᱠᱮᱭᱟ ᱢᱟᱹᱭ ᱛᱟᱠᱚᱣᱟᱜ ᱡᱮᱢᱚᱱ ᱢᱟᱹᱭ ᱛᱟᱠᱳᱣᱟᱜ ᱫᱚ ᱥᱟᱯᱲᱟ ᱞᱩᱛᱩᱨ ᱨᱮᱭᱟᱜ ᱥᱟᱯᱲᱟ ᱠᱚ ᱟᱜᱩ ᱟᱨ ᱜᱟᱛᱨ ᱜᱮ ᱟᱭᱢᱟ ᱠᱪᱩ ᱥᱮ ᱟᱵᱚ ᱚᱲᱟᱜ ᱨᱮ ᱪᱟ ᱧᱩ ᱜᱤᱞᱟᱹᱥ ᱠᱚ ᱠᱟᱯ ᱴᱟᱯ ᱥᱟᱫᱟ ᱥᱟᱫᱟ ᱛᱟᱦᱮᱠᱚ ᱟᱭᱢᱟ ᱠᱤᱪᱷᱩ ᱟᱭᱢᱟ ᱠᱤᱪᱷᱩ ᱛᱟᱦᱮᱱᱟ ᱟᱨ ᱦᱟᱱᱟ ᱡᱟᱦᱟᱸ ᱡᱟᱦᱟᱸ ᱤᱭᱟᱹ ᱠᱚ ᱡᱚᱢᱟᱜ ᱠᱚ ᱛᱟᱦᱮᱱ ᱡᱚᱛᱚ ᱮᱢᱟᱱ ᱟᱭᱢᱟ ᱨᱚᱠᱚᱢ ᱡᱚᱢᱟᱜ ᱛᱟᱦᱮᱱ
ᱟᱪᱪᱷᱟ ᱢᱟᱱᱮ ᱟᱵᱤᱱ ᱵᱤᱱ ᱞᱟᱹᱭ ᱪᱚᱭᱮᱫᱟ ᱡᱮ ᱢᱟᱱᱮ ᱟᱹᱰᱤ ᱡᱟᱦᱟᱸ ᱫᱚ ᱵᱷᱟᱜᱤ ᱵᱷᱟᱜᱤ ᱡᱟᱦᱟᱸ ᱡᱚᱢᱟᱜ ᱧᱩᱣᱟᱜ ᱡᱚᱢᱟᱜ ᱧᱩᱣᱟᱜ ᱥᱟᱶ ᱥᱟᱶᱛᱮ ᱚᱱᱠᱟᱱᱟᱜ ᱦᱚᱨᱚᱜ ᱵᱟᱸᱫᱮ ᱭᱟᱜ ᱮᱜ ᱥᱟᱱᱟᱢᱟᱜ ᱜᱮ ᱠᱤᱱᱛᱩ ᱟᱹᱰᱤ ᱢᱚᱸᱡᱽ ᱢᱚᱡᱟᱜ ᱧᱟᱢᱚᱜᱼᱟ ᱥᱮ ᱪᱮᱫ ᱚᱱᱟ ᱜᱮᱛᱚ ᱵᱤᱱ ᱞᱟᱹᱭ ᱪᱳᱭᱫᱟ ᱜᱚᱝᱠᱮ ᱥᱮ ᱪᱮᱫ?
ᱦᱳᱭ ᱦᱳᱭ
ᱵᱟ ᱟᱫᱚ ᱟᱹᱞᱤᱧ ᱞᱤᱧ ᱪᱮᱥᱴᱟᱭᱟ ᱜᱚᱝᱠᱮ ᱮᱠᱷᱟᱱ ᱟᱫᱚ ᱚᱱᱟᱜᱮ ᱮᱜ ᱠᱷᱟᱱ ᱟᱞᱤᱧ ᱛᱚ ᱵᱟ ᱵᱟᱲᱟᱭ ᱜᱮᱭᱟᱵᱤᱱ ᱦᱚᱲ ᱡᱚᱲᱟ ᱦᱚᱲ ᱛᱟ ᱞᱤᱧ ᱚᱲᱟᱜ ᱜᱚᱝᱠᱮ ᱠᱚ ᱠᱷᱟᱱ ᱢᱮᱱᱟᱜ ᱠᱚ ᱢᱮᱱᱟᱜ ᱠᱚᱣᱟ ᱟᱫᱚ ᱛᱟᱦᱚᱞᱮ ᱱᱩᱠᱩ ᱠᱷᱟᱱ ᱫᱚᱠᱚ ᱨᱮᱵᱮᱱᱟ ᱥᱮ ᱵᱟᱝ ᱟᱨ ᱡᱩᱫᱤ ᱠᱚ ᱨᱮᱵᱮᱱᱟ ᱥᱟᱹᱨᱤ ᱩᱛᱟᱹᱨᱞᱤᱧ ᱵᱟᱜᱟᱜᱼᱟ ᱜᱚᱝᱠᱮ᱾
ᱦᱳᱭ ᱦᱳᱭ ᱪᱮᱫᱟᱜ ᱵᱟᱝ ᱟᱹᱞᱤᱧ ᱞᱤᱧ ᱠᱷᱚᱡᱚᱜᱼᱟ ᱡᱮ ᱟᱵᱮᱱ ᱡᱟᱛᱮ ᱟᱵᱮᱱ ᱵᱟᱱᱟ ᱦᱚᱲ ᱜᱮ ᱦᱤᱡᱩᱜ ᱵᱮᱱ ᱟᱞᱮ ᱫᱤᱥᱚᱢ ᱫᱟᱲᱟ ᱠᱟᱛᱮ ᱟᱵᱮᱱ ᱪᱮᱫᱠᱟ ᱵᱮᱱ ᱟᱴᱠᱟᱨᱟ ᱨᱟᱹᱥᱠᱟᱹ ᱜᱮ ᱵᱮᱱ ᱟᱴᱠᱟᱨᱟ
ᱴᱷᱤᱠ ᱴᱷᱤᱠ ᱴᱷᱤᱠ ᱴᱷᱤᱠ ᱟᱫᱚ ᱜᱚᱝᱠᱮ ᱟᱫᱚ ᱜᱚᱝᱠᱮ ᱚᱱᱟ ᱫᱤᱥᱚᱢ ᱫᱚ ᱟᱫᱚ ᱚᱱᱟ ᱫᱚ ᱟᱵᱚ ᱫᱤᱥᱚᱢ ᱟᱪᱪᱷᱟ ᱜᱚᱝᱠᱮ ᱟᱹᱵᱤᱱ ᱮ ᱦᱮᱸ ᱜᱚᱝᱠᱮ ᱟᱹᱵᱤᱱ ᱥᱟᱣ ᱟᱵᱚ ᱥᱮᱱᱟᱜ ᱦᱚᱭᱛᱚ ᱱᱚᱜᱼᱚᱭ ᱡᱟᱦᱟᱸ ᱨᱚᱲ ᱠᱚ ᱠᱤᱪᱷᱩ ᱜᱟᱱ ᱫᱚ ᱦᱚᱭᱛᱚ ᱵᱷᱮᱜᱟᱨ ᱜᱮᱛᱟ ᱵᱚᱱᱟ ᱢᱟ ᱞᱟᱹᱭ ᱵᱤᱱ ᱢᱟ ᱮᱠᱴᱩ?
ᱜᱚᱝᱠᱮ ᱠᱟᱹᱡ ᱵᱚᱞᱮ ᱨᱚᱲ ᱨᱚᱲ ᱫᱚ ᱵᱚᱞᱮ ᱤᱱᱟᱹ ᱜᱮᱵᱚᱱ ᱨᱚᱲᱟ ᱠᱟᱹᱴᱤᱡ ᱛᱷᱚᱲᱟ ᱟᱞᱟᱜᱽ ᱟᱲᱟᱝ ᱧᱚᱜ ᱛᱮ ᱦᱟᱱᱟ ᱤᱭᱟᱹ ᱛᱮᱫ ᱛᱮ ᱠᱟᱹᱴᱤᱡ ᱵᱷᱮᱜᱟᱨ ᱧᱚᱜᱚᱜ
ᱴᱷᱤᱠ ᱴᱷᱤᱠ, ᱴᱷᱤᱠ ᱴᱷᱤᱠ, ᱛᱟᱞᱦᱮ ᱜᱚᱝᱠᱮ ᱟᱯᱮ ᱟᱞᱮ ᱥᱮᱫ ᱡᱮᱢᱚᱱ ᱞᱮ ᱞᱟᱹᱭᱟ ᱯᱟᱸᱡᱟ ᱢᱟᱱᱮ ᱫᱩ ᱯᱟᱸᱡᱟ ᱟᱹᱜᱩᱭᱮᱢ, ᱟᱯᱮ ᱥᱮᱫ ᱫᱚ ᱜᱚᱢᱠᱮ ᱪᱮᱫ ᱠᱚ ᱞᱟᱹᱭᱟ ᱱᱚᱣᱟ ᱫᱚ?
ᱜᱚᱢᱠᱮ ᱟᱞᱮᱥᱮᱫ ᱫᱚ ᱱᱚᱣᱟ ᱫᱚᱠᱚ ᱞᱟᱹᱭᱟ, ᱫᱩ ᱥᱮᱸᱫᱽᱨᱟ ᱟᱹᱜᱩᱭᱮᱢ,
ᱫᱩ ᱥᱮᱸᱫᱽᱨᱟ ᱟᱹᱜᱩᱭᱮᱢ, ᱟᱫᱚ ᱟᱞᱮ ᱥᱮᱫ ᱫᱚ ᱟᱠᱷᱟᱱ ᱜᱚᱝᱠᱮ ᱥᱮᱸᱫᱽᱨᱟ ᱱᱚᱜᱼᱚᱭ ᱥᱮᱸᱫᱽᱨᱟ ᱠᱟᱛᱷᱟ ᱫᱚ ᱱᱚᱣᱟ ᱫᱚᱞᱮ ᱵᱮᱵᱚᱦᱟᱨ ᱫᱟ ᱮᱸ ᱤᱭᱟᱹᱨᱮ, ᱡᱚᱠᱷᱚᱱ ᱡᱟᱦᱟᱸ ᱡᱚᱠᱷᱚᱱ ᱥᱮᱸᱫᱽᱨᱟ ᱠᱚ ᱵᱟᱜᱟᱜ ᱠᱟᱱᱟ, ᱛᱚ ᱩᱱ ᱡᱚᱠᱷᱚᱡ ᱦᱚᱼᱚᱱᱟ ᱠᱟᱛᱷᱟ ᱫᱚ ᱚᱱᱟ ᱥᱮᱸᱫᱽᱨᱟ ᱠᱟᱛᱷᱟ ᱫᱚ ᱟᱠᱷᱟᱱᱞᱮ ᱵᱮᱵᱚᱦᱟᱨᱫᱟ ᱦᱮᱸ ᱵᱟᱝ, ᱟᱹᱰᱤ ᱢᱚᱡᱽ ᱟᱨ ᱡᱮᱢᱚᱱ ᱟᱹᱰᱤ ᱦᱮᱣᱮᱨ ᱠᱟᱱᱟ, ᱟᱞᱮ ᱫᱚᱞᱮ ᱞᱟᱹᱭᱟ ᱜᱚᱢᱠᱮ ᱟᱹᱰᱤ ᱮᱸ ᱦᱮᱣᱮᱨ ᱠᱟᱱᱟ, ᱟᱯᱮ ᱪᱮᱫ ᱯᱮ ᱞᱟᱹᱭᱟ ᱜᱚᱝᱠᱮ ᱚᱱᱟᱜᱮ?
ᱜᱚᱝᱠᱮ, ᱦᱮᱣᱮᱨ ᱵᱚᱞᱛᱮ ᱫᱚ ᱪᱮᱫᱠᱟ ᱜᱚᱝᱠᱮ ᱞᱟᱹᱭ ᱵᱤᱱ?
ᱦᱮᱵᱮᱨ ᱵᱚᱞᱛᱮ ᱜᱚᱝᱠᱮ ᱡᱟᱦᱟᱸ ᱦᱟᱦᱟᱫ ᱡᱟᱦᱟᱸ ᱫᱚᱠᱚ ᱞᱟᱹᱭ ᱮᱫᱟ ᱦᱮᱸ,
ᱦᱟᱲᱦᱟᱫ
ᱦᱟᱫ ᱢᱟᱱᱮ ᱦᱟᱲᱦᱟᱫ, ᱡᱮᱢᱚᱱ ᱱᱤᱢ ᱡᱮᱢᱚᱱ ᱦᱟᱲᱦᱟᱫ ᱠᱟᱱᱟ, ᱱᱚᱜᱼᱚᱭ ᱚᱱᱟᱴᱟᱜ ᱠᱟᱛᱷᱟᱴᱟᱜ ᱜᱚᱢᱠᱮ,
ᱦᱳᱭ, ᱦᱳᱭ, ᱦᱳᱭ, ᱦᱳᱭ ᱚᱱᱟ ᱚᱱᱟ ᱠᱟᱛᱷᱟ, ᱱᱩᱯᱩ ᱟᱹᱰᱤ ᱟᱲᱦᱟᱛ ᱜᱮᱭᱟ,
ᱟᱪᱪᱷᱟ ᱟᱪᱪᱷᱟ, ᱟᱪᱪᱷᱟ ᱟᱨᱦᱚᱸ ᱡᱮᱢᱚᱱ ᱜᱚᱝᱠᱮ ᱟᱞᱮᱥᱮᱫ ᱫᱚ ᱠᱤᱪᱷᱩ ᱠᱟᱛᱷᱟ ᱢᱮᱱᱟᱜᱼᱟ ᱡᱮᱢᱚᱱ ᱟᱞᱮ ᱫᱚᱠᱚ ᱞᱟᱹᱭᱟ ᱡᱮ, ᱮᱸᱜ ᱴᱟᱹᱴᱭᱟᱹ ᱱᱚᱣᱟ ᱫᱚ ᱴᱟᱹᱴᱭᱟᱹ ᱵᱟᱹᱴᱤ, ᱟᱯᱮ ᱪᱮᱫ ᱯᱮ ᱞᱟᱹᱭᱟ ᱜᱚ
ᱵᱟᱹᱴᱤ ᱠᱚ ᱞᱟᱹᱭᱟ ᱞᱟᱹᱴᱩ ᱵᱟᱹᱴᱤ, ᱡᱮᱢᱚᱱ ᱦᱩᱰᱤᱧᱟᱜ ᱫᱚ ᱦᱩᱰᱤᱧ ᱵᱟᱹᱴᱤ ᱞᱟᱹᱴᱩ ᱫᱚ ᱞᱟᱹᱴᱩ ᱵᱟᱹᱴᱤ,
ᱟᱨ ᱡᱮᱢᱚᱱ ᱠᱚ ᱚᱠᱟ ᱥᱮᱫ ᱞᱤᱧ, ᱟᱸᱡᱚᱢ ᱟᱠᱟᱫ ᱠᱚᱣᱟᱞᱤᱧ ᱵᱟᱹᱴᱤ ᱦᱚᱯᱚᱱ, ᱚᱠᱟ ᱥᱮᱫ ᱠᱚ ᱞᱟᱹᱭᱟ ᱵᱟᱹᱴᱤ ᱦᱚᱯᱚᱱ?
ᱜᱚᱝᱠᱮ ᱚᱱᱟᱫᱚ ᱟᱞᱮᱥᱮᱫ ᱜᱮᱠᱚ ᱞᱟᱹᱭᱟ, ᱟᱞᱮᱥᱮᱫ ᱦᱚᱸᱠᱚ ᱞᱟᱹᱭ ᱜᱮᱭᱟ,
ᱟᱪᱪᱷᱟ, ᱴᱟᱹᱴᱭᱟᱹ ᱦᱚᱯᱚᱱ,
ᱦᱳᱭ ᱦᱳᱭ,
ᱟᱪᱪᱷᱟ ᱟᱪᱪᱷᱟ ᱵᱟᱝ ᱟᱹᱰᱤ ᱥᱟᱹᱨᱤ ᱥᱟᱹᱨᱤ ᱜᱮ ᱜᱚᱢᱠᱮ ᱟᱵᱚ ᱮᱸᱜ ᱦᱚᱼᱚᱭ ᱴᱚᱴᱷᱟ ᱠᱤᱭᱟᱹ ᱡᱟᱦᱟᱸ ᱟᱵᱚᱣᱟᱜ, ᱟᱵᱚᱣᱟᱜ ᱞᱤᱯᱤ ᱦᱚᱭᱛᱚ, ᱟᱵᱚᱣᱟᱜ ᱡᱟᱦᱟᱸ ᱵᱷᱟᱥᱟ ᱮᱸ ᱠᱤᱪᱷᱩ ᱯᱚᱨᱤᱵᱚᱨᱛᱚᱱᱚᱜ ᱜᱮᱭᱟ, ᱠᱟᱛᱷᱟ ᱨᱮᱜᱮ ᱢᱮᱱᱟᱜᱼᱟ ᱫᱮᱥ ᱡᱩᱨᱮ ᱵᱮᱥ ᱦᱮᱸ ᱵᱟᱝ?
ᱪᱮᱫᱟᱜ ᱵᱟᱝ ᱜᱚᱢᱠᱮ, ᱮᱠᱫᱚᱢ᱾